ᱡᱚᱦᱟᱨ ᱜᱮ ᱨᱚᱲ ᱟᱡᱚᱢᱚᱜ ᱦᱮᱸ ᱨᱚᱲ ᱟᱡᱚᱢᱚᱜ ᱟ
ᱦᱮᱸ ᱡᱚᱦᱟᱨ ᱜᱮ, ᱦᱮᱸ ᱨᱚᱲ ᱟᱸᱡᱚᱢᱚᱜ ᱠᱟᱱ ᱛᱟᱵᱤᱱᱟ᱾
ᱚ ᱟᱪᱪᱷᱟ ᱡᱮᱠᱳᱱᱳ ᱢᱤᱫᱴᱟᱝ ᱴᱚᱯᱤᱠ ᱵᱤᱱ ᱞᱟᱹᱭ ᱞᱮᱠᱷᱟᱱ ᱦᱩᱭᱩᱜᱚᱜ-ᱟ᱾
ᱦᱮᱸ ᱟᱞᱤᱧ ᱦᱚᱸ ᱚᱱᱟ ᱜᱮᱞᱤᱧ ᱞᱟᱹᱭᱮᱫ-ᱟ ᱡᱮ ᱛᱤᱦᱤᱧ ᱫᱚ ᱢᱮᱜᱴᱟᱝ ᱴᱩᱯᱤᱠ ᱤᱫᱤ ᱠᱟᱛᱮᱜ ᱜᱮ ᱜᱟᱯ ᱯᱟᱞᱢᱟᱨᱟᱣ ᱦᱩᱭᱩᱜ-ᱟ᱾ ᱮ ᱡᱟᱦᱟᱸ ᱫᱚ ᱦᱩᱭᱩᱜ ᱠᱟᱱᱟ ᱟᱸᱡᱚᱢ ᱵᱟᱲᱟ ᱠᱟᱜ ᱜᱮᱭᱟᱵᱤᱱ ᱡᱮ ᱫᱟᱸᱥᱟᱭ ᱮᱱᱮᱡ
ᱦᱮᱸ ᱟᱸᱢᱚᱢ ᱫᱚᱞᱤᱧ ᱟᱸᱡᱚᱢ ᱠᱟᱫᱟ
ᱟᱫᱚ ᱚᱱᱟ ᱵᱟᱨᱮᱛᱮ ᱚᱝᱠᱟ ᱵᱟᱲᱟᱭ ᱠᱷᱟᱱ ᱵᱤᱱ ᱠᱟᱹᱴᱤᱡᱤᱜ ᱵᱤᱱ ᱞᱟᱹᱭ ᱥᱚᱫᱚᱨ ᱠᱮᱭᱟ, ᱟᱹᱞᱤᱧ ᱦᱚᱸ ᱚᱱᱠᱟ ᱵᱟᱲᱟᱭ ᱫᱚ ᱵᱟᱹᱞᱤᱧ ᱵᱟᱲᱟᱭᱟ ᱱᱟᱜ ᱠᱷᱟᱱ ᱟᱹᱞᱤᱧ ᱦᱚᱸ ᱟᱸᱡᱚᱢ ᱥᱟᱱᱟᱭᱮᱫ ᱞᱤᱧ ᱛᱟᱦᱮᱸᱫ-ᱟ᱾
ᱫᱟᱸᱥᱟᱭ ᱮᱱᱮᱡ ᱟᱹᱞᱤᱧ ᱦᱚᱸ ᱢᱟᱱᱮ ᱥᱮᱨᱚᱠᱚᱢ ᱫᱚ ᱵᱟ ᱵᱟᱹᱞᱤᱧ ᱵᱟᱲᱟᱭᱟ ᱛᱚᱵᱮ ᱡᱟᱞᱤᱧ ᱵᱟᱲᱟᱭᱟ ᱚᱱᱟ ᱜᱮᱞᱤᱧ ᱞᱟᱹᱭᱫᱟ ᱴᱷᱤᱠ ᱜᱟᱪᱷᱮ ᱢᱟᱱᱮ ᱫᱟᱸᱥᱟᱭ ᱮᱱᱮᱡ ᱟᱸᱡᱚᱢ ᱦᱩᱭ ᱠᱟᱱᱟ ᱢᱟᱱᱮ ᱪᱮᱜ ᱪᱮᱫᱟᱜ ᱠᱚ ᱮᱱᱮᱜ-ᱟ ᱯᱟᱹᱦᱤᱞ ᱢᱟᱱᱮ ᱯᱩᱨᱟᱹᱴᱟ ᱫᱚ ᱡᱟᱦᱟᱸ ᱞᱤᱧ ᱵᱟᱲᱟᱭᱟ ᱚᱱᱟ ᱜᱤᱞᱤᱧ ᱞᱟᱹᱭ ᱫᱟ ᱴᱷᱤᱠ ᱟᱪᱷᱮ ᱥᱮᱨ
ᱦᱮᱸ ᱴᱷᱤᱠ ᱜᱮᱭᱟ ᱦᱮᱸ ᱦᱮᱸ
ᱟᱹᱞᱤᱧ ᱞᱤᱧ ᱟᱸᱡᱚᱢ ᱠᱟᱫᱟ ᱞᱟᱦᱟᱛᱮ ᱠᱳᱱᱳ ᱜᱷᱚᱴᱚᱱᱟ ᱠᱨᱚᱢᱮ ᱢᱟᱱᱮ ᱵᱟᱨᱭᱟ ᱢᱟᱱᱮ ᱠᱩᱲᱤ ᱜᱤᱫᱽᱨᱟᱹ ᱠᱤᱱ ᱛᱟᱦᱮᱸᱜ ᱠᱟᱱᱟ ᱛᱚ ᱩᱝᱠᱤᱱ ᱠᱤᱱ ᱢᱟᱱᱮ ᱩᱝᱠᱤᱱ ᱪᱮᱛᱟᱱ ᱨᱮ ᱵᱤᱨᱟᱴ ᱢᱮᱴᱟᱝ ᱚᱛᱛᱟᱪᱟᱨ ᱦᱩᱭ ᱞᱮᱱᱟ ᱥᱮᱨᱚᱠᱚᱢ
ᱴᱷᱤᱠ ᱟᱪᱷᱮ ᱛᱳ ᱟᱨ ᱫᱤᱭᱮ ᱚᱱᱟ ᱩᱱᱠᱤᱱᱟᱜ ᱩᱫᱽᱫᱮᱥᱥᱚ ᱠᱟᱛᱮᱜ ᱡᱚ ᱫᱟᱸᱥᱟᱭ ᱨᱮ ᱡᱟᱦᱟᱸ ᱠᱚᱲᱟ ᱜᱤᱫᱽᱨᱟᱹ ᱠᱚ ᱠᱩᱲᱤ ᱜᱤᱫᱽᱨᱟᱹᱣᱟᱜ ᱪᱩᱲᱤ ᱠᱚ ᱵᱟᱝ ᱠᱚ ᱦᱚᱨᱚᱜ ᱜᱮᱭᱟ ᱥᱟᱲᱤ ᱠᱚᱠᱚ ᱦᱚᱨᱚᱜ ᱜᱮᱭᱟ, ᱛᱟᱦᱞᱮ ᱚᱱᱟ ᱠᱷᱟ ᱵᱷᱤᱛᱤᱨ ᱠᱚ ᱥᱟᱡᱟᱜ ᱜᱮᱭᱟ ᱟᱨ ᱳᱭ ᱫᱟᱸᱥᱟᱭ ᱮᱱᱮᱡ ᱠᱚ ᱪᱟᱞᱟᱜ ᱜᱮᱭᱟ᱾ ᱛᱟᱯᱚᱨᱮ ᱟᱞᱮ ᱥᱮᱫ ᱡᱟᱦᱟ ᱧᱮᱞ ᱦᱳᱭ ᱠᱟᱱᱟ᱾ ᱥᱟᱡᱟᱣ ᱠᱟᱜ ᱫᱟᱸᱥᱟᱭ ᱮᱱᱮᱡ ᱠᱚ ᱪᱟᱞᱟᱜ ᱜᱮᱭᱟ ᱫᱟ ᱟᱹᱛᱩ ᱟᱹᱛᱩ ᱠᱚ ᱟᱹᱪᱩᱨᱚᱜ ᱜᱮᱭᱟ ᱯᱨᱚᱛᱮᱴᱤ ᱚᱲᱟᱜ ᱨᱮᱫᱚ ᱮᱱᱮᱡ ᱜᱮᱭᱟ ᱛᱟᱯᱚᱨᱮ ᱪᱟᱣᱞᱮ ᱫᱤᱭ ᱯᱚᱭ ᱥᱟ ᱡᱟᱦᱟᱭ ᱡᱮ ᱨᱚᱠᱚᱢ ᱠᱚ ᱮᱢᱟ ᱠᱚᱜ ᱜᱮᱭᱟ᱾ ᱛᱚ ᱚᱱᱠᱟ ᱜᱮ ᱧᱮᱞ ᱵᱟᱲᱟ ᱦᱳᱭ ᱠᱟᱱᱟ ᱟᱹᱞᱤᱧ ᱥᱮ ᱨᱚᱠᱚᱢ ᱵᱟᱲᱟᱭ ᱵᱟᱹᱱ ᱛᱟᱹᱞᱤᱧ ᱟᱵᱤᱱ ᱡᱩᱫᱤ ᱠᱤᱪᱷᱩ ᱞᱟᱹᱭ ᱠᱮᱭᱟ ᱵᱷᱟᱜᱤ ᱠᱚᱜᱼᱟᱺ
ᱦᱮᱸ ᱟᱹᱞᱤᱧ ᱦᱚᱸ ᱚᱱᱠᱟ ᱫᱚᱢᱮ ᱡᱟᱹᱥᱛᱤ ᱫᱚ ᱵᱟᱹᱞᱤᱧ ᱵᱟᱲᱟᱭ-ᱟ᱾ ᱟᱫᱚ ᱟᱵᱤᱱ ᱡᱟᱦᱟ ᱞᱮᱠᱟ ᱵᱤᱱ ᱞᱟᱹᱭ ᱠᱮᱜᱼᱟ᱾ ᱡᱮ ᱩᱱᱠᱤᱱ ᱟᱫ ᱠᱟᱱ ᱛᱟᱦᱮᱸ ᱟᱠᱤᱱ᱾ ᱡᱟᱦᱟᱭ ᱫᱚ ᱟᱫᱚ ᱩᱱᱠᱤᱱ ᱯᱟᱸᱡᱟ ᱧᱩᱛᱩᱢ ᱛᱮᱜᱮ ᱩᱱᱠᱩ ᱫᱚ ᱚᱱᱠᱟ ᱟᱹᱛᱩ, ᱟᱹᱛᱩ ᱠᱚ ᱪᱟᱞᱟᱜ-ᱟ ᱡᱟᱦᱟ ᱫᱚ ᱚᱱᱠᱟ ᱮᱱᱮᱡ ᱥᱮᱨᱮᱧ ᱩᱱᱠᱤᱱ ᱯᱟᱸᱡᱟ ᱧᱩᱛᱩᱢ ᱛᱮᱜᱮ ᱠᱚ ᱩᱰᱩᱠ ᱜᱚᱜ-ᱟ ᱚᱱᱟ ᱫᱚ ᱟᱥᱚᱞ ᱫᱚ ᱟᱫᱚ ᱚᱱᱠᱟ ᱠᱚ ᱥᱟᱡᱟᱣ ᱠᱚᱜ-ᱟ ᱡᱟᱦᱟ ᱫᱚ ᱥᱟᱯᱟᱵ ᱠᱚ ᱛᱟᱦᱮᱱ ᱛᱟᱠᱚᱣᱟ ᱵᱷᱩᱣᱟᱹᱝ ᱛᱟᱦᱮᱱ ᱛᱟᱠᱚᱣᱟ ᱛᱟᱯᱚᱨᱮ ᱚᱱᱠᱟ ᱛᱷᱟᱹᱨᱤ ᱠᱚᱥᱮ ᱪᱮᱫ ᱠᱚ ᱛᱟᱦᱮᱱ ᱛᱟᱠᱚ ᱜᱮᱭᱟ᱾
ᱦᱮᱸ ᱛᱷᱟᱹᱨᱤ ᱦᱚᱸ ᱛᱟᱦᱮᱱ ᱜᱮᱭᱟ᱾
ᱦᱳᱭ ᱟᱫᱚ ᱚᱱᱟ ᱠᱚᱠᱚ ᱨᱩᱭᱟ ᱟᱨ ᱮᱱᱮᱡ ᱥᱮᱨᱮᱧ ᱪᱮᱫᱠᱟ ᱢᱤᱫᱴᱟᱝ ᱮᱜ ᱦᱟᱭᱨᱮ, ᱦᱟᱭᱨᱮ ᱢᱤᱫᱴᱟᱝ ᱠᱟ ᱞᱟᱹᱭ ᱠᱟᱛᱮᱜ ᱠᱚ ᱮ ᱵᱚᱞᱚᱱ ᱜᱮᱭᱟ᱾ ᱚᱱᱠᱟ ᱚᱲᱟᱜ ᱠᱚ ᱡᱚᱠᱷᱚᱱ ᱠᱚ ᱤᱭᱟᱹ ᱟᱠᱚ ᱚᱱᱠᱟ ᱠᱚ ᱥᱮᱨᱮᱧᱟ ᱢᱤᱫᱴᱟᱝ ᱢᱟᱱᱮ ᱚᱱᱟ ᱫᱚ ᱮᱸᱻ ᱦᱟᱭᱨᱮ, ᱦᱟᱭᱨᱮ ᱚᱱᱟ ᱫᱚ ᱦᱳᱭᱳᱜ ᱠᱟᱱᱟ ᱫᱩᱠ ᱨᱮᱱᱟᱜ ᱥᱮᱨᱮᱧ ᱠᱟᱱᱟ ᱚᱱᱟ ᱫᱚ᱾ ᱫᱩᱠ ᱢᱟᱱᱮ ᱚᱱᱟ ᱫᱚ ᱢᱤᱫᱴᱟᱝ ᱩᱱᱠᱩ ᱫᱚ ᱫᱩᱠ ᱥᱟᱞᱟᱜ ᱛᱮᱠᱚ ᱳᱸᱰᱳᱜ ᱠᱟᱱᱟ ᱩᱱᱠᱤᱱ ᱯᱟᱸᱡᱟ ᱞᱟᱹᱜᱤᱫ ᱛᱮ᱾ ᱢᱟᱱᱮ ᱩᱱᱠᱤᱱ ᱫᱚᱠᱤᱱ ᱟᱫ ᱠᱟᱱᱟ ᱥᱮ ᱪᱮᱫ ᱞᱮᱠᱟ ᱵᱟᱠᱚ ᱞᱟᱹᱭ-ᱟ ᱟᱫᱚ ᱚᱱᱟ ᱦᱚᱛᱮᱡ ᱛᱮ ᱩᱱᱠᱩ ᱫᱚ ᱚᱱᱠᱟ ᱮ ᱫᱩᱠ ᱨᱮᱱᱟᱜ ᱫᱤᱱ ᱜᱮ ᱠᱟᱱᱟ᱾ᱟᱨ ᱫᱟᱸᱥᱟᱭ ᱮᱱᱮᱡ ᱡᱟᱦᱟ ᱠᱚ ᱳᱰᱳᱠ ᱚᱜᱼᱟ ᱚᱱᱟ ᱫᱚ ᱮ ᱫᱩᱠ ᱨᱮᱱᱟᱜ ᱜᱮ ᱠᱟᱱᱟ ᱚᱱᱟ ᱫᱚ ᱚᱱᱠᱟ ᱮᱴᱟᱜ ᱮᱱᱮᱡ ᱥᱮᱨᱮᱧ ᱞᱮᱠᱟ ᱡᱮ ᱚᱱᱠᱟ ᱨᱟᱹᱥᱠᱟᱹᱛᱮ ᱚᱱᱠᱟ ᱫᱚ ᱵᱟᱝ ᱠᱟᱱᱟ ᱚᱱᱟ ᱫᱚ᱾
ᱚ. ᱟᱪᱪᱷᱟ᱾
ᱟᱫᱚ ᱟᱹᱞᱤᱧ ᱦᱚᱸ ᱚᱱᱠᱟ ᱫᱚ ᱦᱮᱸ ᱞᱟᱹᱭ ᱵᱤᱱ᱾
ᱟᱹᱞᱤᱧ ᱦᱚᱸ ᱩᱱᱟᱹᱜ ᱴᱟᱜ ᱫᱚ ᱵᱟᱭᱟᱹᱞᱤᱧ ᱵᱟᱲᱟᱭᱟ ᱛᱚᱵᱮ ᱧᱮᱞ ᱫᱚᱨᱠᱟᱨ ᱡᱮ ᱪᱮᱫᱟᱜ ᱱᱤᱣᱠᱟᱹᱱᱤ ᱦᱩᱭᱩᱜ ᱜᱮᱭᱟ ᱪᱮᱫ ᱠᱷᱟᱹᱛᱤᱨ? ᱛᱚ ᱪᱮᱥᱴᱟᱭ ᱦᱳᱭᱳᱜ-ᱟ ᱚᱱᱟ ᱵᱟᱲᱟᱭ ᱛᱮᱱᱟᱜ ᱪᱮᱥᱴᱟᱭ ᱦᱳᱭᱳᱜᱼᱟ ᱚᱱᱟ ᱵᱟᱲᱟᱭ ᱛᱮᱱᱟᱜ ᱮᱚᱝ ᱵᱟᱲᱟᱭ ᱞᱟᱹᱠᱛᱤ ᱫᱚᱨᱠᱟᱨ ᱠᱟᱱᱟ᱾
ᱦᱮᱸ ᱦᱮᱸ ᱱᱚᱝᱠᱟ ᱜᱮ ᱡᱩᱫᱤ ᱡᱟᱦᱟ ᱨᱮ ᱟᱨᱦᱚᱸ ᱡᱟᱦᱟᱭ ᱠᱚ ᱮᱸᱻ ᱠᱩᱞᱤ ᱮᱸᱻ ᱠᱩᱞᱤ ᱠᱮᱫ ᱢᱮᱭᱟ ᱡᱟᱦᱟ ᱨᱮ ᱢᱚᱱᱮ ᱠᱟᱜ ᱢᱮ ᱟᱫᱚ ᱡᱩᱫᱤ ᱠᱟᱹᱴᱤᱡ ᱵᱟᱢ ᱞᱟᱹᱭ ᱨᱩᱣᱟᱹᱲ ᱫᱟᱲᱮᱜᱼᱟ ᱟᱫᱚ ᱠᱟᱹᱴᱤᱡ ᱢᱚᱱᱮ ᱨᱮ ᱠᱟᱹᱴᱤᱡ ᱠᱩᱠᱞᱤ ᱨᱟᱠᱟᱵᱟ ᱪᱮᱫᱟᱜ ᱤᱧ ᱱᱚᱣᱟ ᱵᱟᱹᱧ ᱵᱟᱲᱟᱭᱟ᱾ ᱦᱮᱸ ᱥᱮ ᱵᱟᱝ ᱟᱨ ᱵᱟᱲᱟᱭ ᱫᱚ ᱮᱸᱻ ᱵᱟᱲᱟᱭ ᱫᱚᱦᱚ ᱠᱟᱜ ᱠᱷᱟᱱᱮᱢ ᱚᱱᱠᱟ ᱡᱟᱦᱟᱭ ᱠᱚ ᱠᱩᱞᱤ ᱢᱮᱭᱟ ᱞᱟᱹᱭ ᱟᱢ ᱵᱮᱥ ᱵᱩᱡᱷᱟᱹᱜᱼᱟ ᱟᱹᱰᱤ ᱪᱮᱨᱦᱟ᱾
ᱦᱮᱸ ᱛᱟᱦᱞᱮ ᱱᱮᱛᱟᱨ ᱟᱯ ᱥᱮᱫ ᱫᱟᱸᱥᱟᱭ ᱠᱚ ᱮᱱᱮᱡ ᱜᱮᱭᱟ ᱥᱮ ᱵᱟᱝ?
ᱦᱮᱸ ᱟᱞᱮ ᱥᱮᱫ ᱫᱟᱸᱥᱟᱭ ᱮᱱᱮᱡ ᱫᱚ ᱦᱩᱭ ᱫᱚ ᱦᱩᱭ ᱵᱟᱲᱟᱜ ᱜᱮᱭᱟ᱾
ᱚ ᱟᱞᱮ ᱥᱮᱫ ᱠᱚ ᱮᱱᱮᱡ ᱜᱮᱭᱟ ᱠᱤᱱᱛᱩ ᱞᱟᱦᱟ ᱞᱮᱠᱟ ᱫᱚ ᱵᱟᱝ ᱞᱟᱦᱟ ᱛᱮ ᱡᱮᱢᱚᱱ ᱯᱨᱚᱛᱤᱴᱟ ᱟᱛᱳ ᱨᱮᱱ ᱠᱚ ᱮᱱᱮᱡ ᱜᱮᱭᱟ᱾ ᱱᱮᱛᱟᱨ ᱫᱚ ᱚᱱᱟ ᱦᱚᱸ ᱠᱚᱢ ᱦᱤᱡᱩᱜ ᱠᱟᱱᱟ᱾
ᱦᱮᱸ ᱟᱹᱰᱤ ᱜᱮ ᱠᱚᱢ ᱦᱤᱡᱩᱜ ᱠᱟᱱᱟ ᱚᱱᱠᱟ ᱵᱟᱝ ᱧᱮᱞᱚᱜ ᱠᱟᱱᱟ ᱟᱫᱚ ᱞᱟᱦᱟ ᱧᱚᱜ ᱛᱮᱫᱚ ᱠᱚ ᱮᱱᱮᱡ ᱥᱮᱨᱮᱧ ᱮᱫ ᱛᱟᱦᱮᱸᱫ ᱜᱮ ᱟᱨ ᱠᱩᱲᱤ ᱜᱤᱫᱽᱨᱟᱹ ᱫᱚ ᱡᱟᱦᱟ ᱵᱷᱩᱣᱟᱹᱝ ᱠᱚ ᱮᱱᱮᱡ ᱛᱟᱦᱮᱜ-ᱟ᱾ ᱚᱱᱟ ᱴᱟᱜ ᱫᱚ ᱛᱟᱞᱦᱮ ᱟᱯᱮ ᱥᱮᱫ ᱫᱚ ᱦᱳᱭᱳᱜ ᱜᱮᱭᱟ ᱥᱮ ᱵᱟᱝ?
ᱠᱩᱲᱤ ᱜᱤᱫᱽᱨᱟᱹᱣᱟᱜ᱾
ᱦᱳᱭ ᱚᱱᱟ ᱵᱷᱩᱣᱟᱹᱝ ᱮᱱᱮᱡ ᱵᱷᱩᱣᱟᱹᱝ ᱮᱱᱮᱡ ᱫᱚ ᱵᱟᱝ-ᱟ᱾ ᱮ ᱥᱟᱲᱯᱟ ᱮᱱᱮᱡ
ᱦᱮᱸ ᱥᱟᱲᱯᱟ ᱮᱱᱮᱡ ᱫᱚ ᱦᱩᱭᱩᱜ ᱜᱮᱭᱟ ᱛᱷᱟᱹᱨᱤ ᱤᱭᱟᱹ ᱛᱮᱠᱚ ᱮᱱᱮᱡ ᱜᱮᱭᱟ ᱥᱮ ᱧᱮᱞ ᱦᱩᱭ ᱠᱟᱱᱟ
ᱦᱳᱭ ᱦᱳᱭ ᱦᱮᱸ ᱥᱟᱲᱯᱟ ᱮᱱᱮᱡ ᱜᱮ ᱵᱷᱩᱝ ᱮᱱᱮᱡ ᱯᱮ ᱡᱟᱦᱟᱸ ᱫᱟᱥᱟᱸᱟᱭ ᱮᱱᱮᱡ ᱚᱱᱟᱜ ᱜᱤᱞᱤᱧ ᱞᱟᱹᱭ ᱦᱚᱪᱚᱭᱮᱫᱼᱟ ᱟᱨ ᱱᱚᱛᱮ ᱥᱟᱲᱯᱟ ᱮᱱᱮᱡ
ᱚ ᱠᱤᱱᱛᱩ ᱟᱹᱞᱤᱧ ᱞᱤᱧ ᱢᱚᱱᱮᱭᱟ ᱡᱮ ᱱᱤᱭᱟᱹ ᱠᱚᱫᱚ ᱡᱮᱦᱮᱛᱩ ᱢᱤᱫᱴᱟᱝ ᱥᱚᱢᱟᱡᱽ ᱨᱮᱱᱟᱜ ᱢᱤᱫᱴᱟᱝ ᱠᱟᱱᱟ ᱛᱚ ᱱᱤᱭᱟᱹ ᱠᱚᱫᱚ ᱟᱛᱳ ᱚᱲᱟᱜ ᱠᱚᱨᱮ ᱮᱱᱮᱡ ᱜᱮ ᱵᱷᱟᱜᱮᱭᱟ ᱠᱤᱱᱛᱩ ᱱᱮᱛᱟᱨ ᱟᱹᱰᱤ ᱡᱟᱭᱜᱟ ᱨᱮ ᱧᱮᱞᱚᱜ ᱠᱟᱱᱟ ᱡᱮ ᱚᱱᱟ ᱥᱚᱦᱚᱨ ᱠᱚᱨᱮ ᱨᱟᱥᱛᱟ ᱠᱚᱨᱮ ᱵᱚᱱ ᱮᱱᱮᱡ ᱠᱟᱱᱟ᱾ ᱛᱚ ᱚᱱᱟ ᱠᱚᱨᱮᱫ ᱫᱚ ᱟᱹᱞᱤᱧ ᱞᱤᱧ ᱢᱚᱱᱮᱭᱟ ᱩᱪᱤᱛ ᱫᱚ ᱵᱟᱝ ᱦᱩᱭᱩᱜ ᱠᱟᱱᱟ᱾
ᱦᱮᱸ ᱚᱱᱟ ᱫᱚ ᱴᱷᱤᱠ ᱜᱮᱵᱤᱱ ᱞᱟᱹᱭ ᱠᱟᱜ-ᱟ ᱟᱛᱳ ᱚᱲᱟᱜ ᱨᱮᱱᱟᱜ ᱮᱱᱮᱡ ᱥᱮᱨᱮᱧ ᱫᱚ ᱟᱛᱳ ᱚᱲᱟᱜ ᱨᱮᱜᱮ ᱠᱚᱨᱟᱣ ᱫᱚᱨᱠᱟᱨᱚᱜ ᱠᱟᱱᱟ᱾
ᱦᱮᱸ ᱛᱚ ᱨᱟᱥᱛᱟ ᱮᱱᱮᱡ ᱞᱮᱠᱷᱟᱱ ᱮᱴᱟᱜ ᱦᱚᱲ ᱦᱚᱸ ᱪᱮᱜ ᱠᱚ ᱢᱚᱱᱮᱭᱟ ᱱᱩᱠᱩ ᱡᱮ ᱱᱩᱠᱩ ᱨᱟᱥᱛᱟ ᱠᱚ ᱮᱱᱮᱡ ᱫᱟ ᱜᱚᱴᱟ᱾
ᱮᱸ ᱦᱳᱭ
ᱛᱚ ᱟᱞᱤᱧ ᱢᱮᱱᱟ ᱱᱤᱭᱟᱹ ᱫᱚ ᱟᱛᱩ ᱚᱲᱟᱜ ᱨᱮᱜᱮ ᱫᱚᱦᱚ ᱵᱷᱟᱜᱤᱭᱟ᱾ ᱟᱨ ᱠᱤᱪᱷᱩ ᱴᱚᱯᱤᱠ ᱡᱩ ᱡᱩᱫᱤ‌ ᱵᱤᱱ ᱞᱟᱹᱭ ᱠᱮᱭᱟ?
ᱮ ᱦᱮᱸ ᱮᱸ ᱞᱟᱹᱭ ᱟᱞᱤᱧ ᱟᱫᱚ ᱛᱟᱦᱚᱞᱮ ᱟᱯᱮ ᱥᱮᱜ ᱫᱚ ᱚᱱᱠᱟ ᱮᱸᱜ ᱱᱮᱛᱟᱨ ᱫᱚ ᱡᱟᱦᱟᱸ ᱟᱵᱚ ᱥᱮᱫᱟᱭᱟᱜ ᱡᱟᱦᱟᱸ ᱞᱟᱭᱼᱞᱟᱠᱪᱟᱨ ᱟᱨᱤᱼᱪᱟᱹᱞᱤ ᱠᱚ ᱚᱱᱠᱟ ᱮ ᱪᱤᱜ ᱠᱚ ᱟᱵᱤᱱ ᱚᱱᱠᱟ ᱵᱤᱱ ᱧᱮᱧᱟᱢ ᱮᱫᱟ ᱡᱮ ᱮᱸᱜ ᱦᱩᱭᱩᱜ ᱠᱟᱱ ᱜᱮᱭᱟ ᱥᱮ ᱚᱱᱠᱟ ᱡᱟᱦᱟᱸ ᱠᱚᱫᱚ ᱮᱠᱫᱚᱢ ᱪᱟᱵᱟ ᱩᱛᱟᱹᱨ ᱠᱟᱱᱟ ᱚᱱᱠᱟᱱᱟᱜ ᱠᱤᱪᱷᱩ ᱵᱤᱱ ᱩᱭᱦᱟᱹᱨᱮᱜ ᱠᱷᱟᱱ ᱵᱤᱱ ᱞᱟᱹᱭ ᱠᱮᱭᱟ?
ᱱᱮᱛᱟᱨ ᱪᱟᱵᱟ ᱵᱚᱞᱛᱮ ᱟᱹᱞᱤᱧ ᱫᱚ ᱟᱹᱰᱤ ᱜᱮᱞᱤᱧ ᱧᱮᱞ ᱫᱟ ᱪᱟᱵᱟᱣ ᱠᱟᱱᱟ ᱠᱟᱨᱚᱱ ᱠᱟᱨᱟᱢ ᱞᱟᱦᱟ ᱛᱮ ᱟᱞᱮ ᱴᱷᱮᱱ ᱫᱚ ᱢᱤᱫ ᱫᱷᱟᱣ ᱵᱟᱨ ᱫᱷᱟᱣ ᱧᱮᱞ‌ ᱦᱩᱭ ᱠᱟᱱᱟ ᱟᱹᱰᱤ ᱞᱟ ᱯᱟᱹᱦᱤᱞ ᱨᱮ ᱛᱚ ᱩᱱ ᱠᱟᱹᱴᱤᱡ ᱜᱮ ᱞᱤᱧ ᱛᱟᱦᱮᱸ ᱠᱟᱱᱟ᱾ ᱠᱤᱱᱛᱩ ᱚᱱᱟ ᱠᱟᱨᱟᱢ ᱠᱚᱦᱚᱸ ᱱᱮᱛᱟᱨ ᱵᱟᱝ ᱦᱩᱭᱩᱜ ᱠᱟᱱᱟ᱾ ᱛᱟᱯᱚᱨᱮ ᱮᱴᱟᱜ ᱡᱟᱭᱜᱟ ᱠᱚᱨᱮ ᱥᱮᱭ ᱨᱚᱠᱚᱢ ᱫᱚ ᱵᱟᱝ ᱧᱮᱞᱚᱜ ᱠᱟᱱᱟ᱾ ᱛᱟᱯᱚᱨᱮ ᱮᱢᱱᱤ ᱫᱟᱸᱥᱟᱭ ᱮᱱᱮᱡ ᱠᱚ᱾ ᱚᱱᱟ ᱠᱚ ᱟᱰᱤ ᱜᱮ ᱠᱚᱢ ᱮᱱᱮᱡ ᱠᱚ ᱠᱚᱢ ᱦᱤᱡᱩᱜ ᱠᱟᱱᱟ ᱛᱟᱯᱚᱨᱮ ᱦᱟᱱᱟ ᱥᱟᱠᱨᱟᱛ ᱨᱮ ᱵᱳᱡᱷᱟ ᱛᱩᱧ ᱞᱟᱦᱟ ᱛᱮ ᱟᱰᱤ ᱵᱷᱟᱜᱮ ᱱᱟᱯᱟᱭ ᱥᱟᱺᱦᱤᱡ ᱦᱩᱭᱩᱜ ᱛᱟᱦᱮᱸᱜ᱾
ᱦᱳᱭᱳᱜ ᱛᱮᱸᱦᱮᱜ ᱦᱮᱸ ᱦᱮᱸ ᱚᱱᱟ ᱡᱟᱭᱜᱟ ᱪᱤᱞᱠᱟ ᱥᱮᱨᱚᱠᱚᱢ ᱢᱲᱱᱮ ᱵᱷᱟᱜᱮ ᱴᱷᱤᱠ ᱫᱚ ᱵᱟᱝ ᱦᱩᱭᱩᱜ ᱠᱟᱱᱟ᱾ ᱦᱮᱸ ᱦᱮᱸ
ᱠᱟᱱᱟᱭ ᱥᱩᱴ ᱟᱛᱮᱜ ᱪᱟᱞᱟᱜ ᱠᱟᱱᱟᱭ ᱠᱤᱱᱛᱩ ᱚᱱᱟ ᱫᱚ ᱱᱤᱭᱚᱢ ᱵᱟᱝ ᱠᱟᱱᱟ ᱡᱮᱦᱮᱛᱩ ᱚᱱᱟ ᱴᱨᱮᱰᱤᱥᱱᱚᱞ ᱣᱟᱜ ᱰᱨᱮᱥ ᱢᱮᱱᱟᱜ-ᱟ ᱛᱩ ᱛᱤ ᱯᱹᱧᱪᱤ ᱫᱷᱩᱛᱤ ᱠᱚᱠ ᱥᱟᱹᱲᱤ ᱠᱚᱢ ᱚᱱᱠᱟ ᱱᱟᱜ ᱚᱱᱟ ᱫᱤᱱ ᱨᱮ ᱦᱚᱨᱚᱜ ᱤᱫᱤ ᱞᱮᱠᱷᱟᱱ ᱟᱹᱰᱤ ᱜᱮ ᱱᱟᱯᱟᱭᱚᱜ-ᱟ᱾ ᱛᱟᱯᱚᱨᱮᱜ ᱦᱩᱞ ᱢᱟᱦᱟ ᱟᱹᱞᱤᱧ ᱞᱤᱧ ᱧᱮᱞ ᱫᱟ ᱠᱤᱪᱷᱩ ᱡᱟᱭᱜᱟ ᱨᱮᱠᱚ ᱢᱟᱱᱟᱣ ᱫᱟ᱾ ᱢᱟᱱᱮ ᱢᱟᱱᱟᱣ ᱦᱩᱭᱩᱜ-ᱟ ᱢᱟᱱᱟᱣ ᱦᱩᱭᱩᱜ-ᱟ ᱚᱱᱟ ᱠᱷᱟᱹᱛᱤᱨ ᱜᱮᱠᱚ ᱢᱟᱱᱟᱣ ᱫᱟ ᱡᱮ ᱠᱟᱹᱴᱤᱡ ᱢᱚᱱ ᱫᱤᱭᱮ ᱠᱟᱹᱴᱤᱜ ᱚᱱᱛᱚᱨ ᱠᱷᱚᱱᱟᱜ ᱵᱷᱟᱜᱤ ᱛᱮᱜᱤᱧ ᱢᱟᱱᱟᱣᱟ ᱥᱮᱨᱚᱠᱚᱢ ᱫᱚ ᱵᱟᱝ ᱠᱟᱨᱚ ᱧᱮᱞ ᱦᱩᱭ ᱠᱟᱱᱟ ᱦᱚᱭᱛᱚ ᱢᱟᱱᱟᱣ ᱦᱩᱭᱩᱜ ᱠᱟᱱᱟ ᱚᱠᱚᱭ ᱫᱷᱩᱛᱤ ᱵᱟᱝ ᱠᱚ ᱦᱚᱨᱚᱜ ᱟᱹᱜᱩᱣ ᱠᱟᱫᱟ ᱚᱸᱰᱮ ᱦᱟᱯ ᱯᱮᱱ ᱛᱮᱭ ᱪᱟᱞᱟᱣ ᱠᱟᱱᱟ ᱡᱩᱛᱟᱹ ᱦᱚᱨᱚᱜ ᱠᱟᱛᱮᱭ ᱪᱟᱞᱟᱣ ᱠᱟᱱᱟ᱾ ᱚᱝᱠᱟ ᱢᱮᱜᱴᱟᱝ ᱰᱨᱮᱥ ᱦᱚᱨᱚᱜ ᱠᱟᱛᱮ ᱠᱚ ᱪᱟᱞᱟᱜ ᱠᱟᱱᱟ᱾ ᱛᱚ ᱟᱹᱞᱤᱧ ᱢᱚᱱᱮᱭᱟ ᱚᱝᱠᱟ ᱫᱚ ᱩᱪᱤᱛ ᱫᱚ ᱵᱟᱝ ᱦᱩᱭᱩᱜ ᱠᱟᱱᱟ ᱛᱚ ᱟᱞᱮ ᱴᱷᱮᱱ ᱚᱱᱮ ᱞᱮ‌ ᱪᱟᱞᱟᱣᱮᱱ ᱥᱮᱨᱢᱟ ᱚᱱᱠᱟ ᱜᱮ ᱦᱩᱭ ᱞᱮᱱᱟ ᱫᱤᱭᱮ ᱠᱮ ᱠᱚᱭᱮᱠ ᱡᱚᱱ ᱢᱮᱱ ᱦᱩᱭ ᱱᱟ ᱡᱮ ᱱᱤᱭᱟᱹ ᱫᱤᱱ ᱨᱮᱫᱚ ᱱᱤᱭᱟᱹ ᱠᱚᱫᱚ ᱟᱞᱚ ᱯᱮ ᱠᱚᱨᱟᱣ ᱛᱟᱵᱚᱱᱟ᱾ ᱛᱚ ᱚᱝᱠᱟ ᱚᱝᱠᱟ ᱜᱮ ᱡᱩᱫᱤ ᱵᱟᱵᱚᱱ ᱥᱟᱵ ᱫᱚᱦᱚᱭᱟ ᱚᱝᱠᱟ ᱟᱥᱛᱮ ᱟᱥᱛᱮ ᱱᱤᱭᱟᱹ ᱦᱚᱸ ᱟᱫ ᱪᱟᱵᱟᱜ-ᱟ᱾ ᱮᱵᱚᱝ ᱡᱚᱛᱷᱟᱛ ᱚᱱᱟ ᱢᱟᱹᱱ ᱵᱟᱭ ᱧᱟᱢᱚᱜ-ᱟ ᱚᱱᱟ ᱫᱤᱱ ᱨᱮᱱᱟᱜ᱾
ᱦᱳᱭ ᱦᱳᱭ᱾
ᱛᱟᱯᱚᱨᱮ ᱦᱟᱱᱮ ᱠᱷᱩᱱᱴᱟᱹᱣ ᱤᱭᱟᱹ ᱥᱚᱢᱚᱭ ᱢᱟᱱᱮ, ᱧᱤᱫᱟᱹ ᱵᱮᱲᱟ ᱡᱟᱜᱽᱨᱚᱱ ᱠᱚ ᱪᱟᱞᱟᱜ ᱛᱟᱦᱮᱸ ᱚᱱᱮ ᱜᱟᱹᱭ, ᱰᱟᱹᱝᱨᱤ, ᱪᱟᱨᱟᱣ ᱵᱟᱝᱠᱚ ᱞᱟᱹᱭ ᱮᱫ ᱧᱤᱫᱟᱹ ᱵᱮᱲᱟ᱾ ᱴᱟᱢᱟᱠ ᱛᱩᱝᱫᱟᱜ ᱟᱛᱮ ᱢᱟᱱᱮ ᱞᱟᱦᱟᱛᱮ ᱡᱮᱞᱚᱢ ᱡᱟᱹᱥᱛᱤ ᱧᱮᱞᱚᱜ ᱛᱟᱦᱮᱸ, ᱱᱮᱛᱟᱨ ᱚᱝᱠᱟ ᱵᱟᱝ ᱞᱮᱠᱟ ᱜᱮ ᱧᱮᱞᱚᱜ ᱠᱟᱱᱟ ᱛᱚ ᱚᱱᱟ ᱚᱱᱟ ᱠᱚ ᱟᱫ ᱤᱫᱤᱜ ᱠᱟᱱᱟ᱾ ᱟᱨ ᱢᱮᱜᱴᱟᱝ ᱵᱷᱟᱹᱜᱤ ᱡᱤᱱᱤᱥ ᱛᱟᱦᱮᱸ ᱠᱟᱱᱟ ᱡᱮ ᱦᱟᱱᱟ ᱢᱟᱱᱮ ᱪᱮᱜ ᱵᱟᱸᱫᱽᱨᱤ ᱫᱚᱱ ᱥᱮ ᱵᱟᱝᱠᱚ ᱞᱟᱹᱭᱟ ᱦᱮᱸᱜ ᱠᱟᱱᱟ ᱜᱟᱲᱤ ᱟᱥᱮᱱ ᱚᱱᱟ ᱡᱮᱢᱚᱱ ᱨᱮᱧ ᱠᱚ ᱚᱝᱠᱟ ᱟᱨ ᱚᱝᱠᱟ ᱥᱟᱡᱟᱣ ᱠᱟᱛᱮ ᱠᱚ ᱪᱟᱞᱟᱜ ᱛᱟᱦᱮᱸ ᱟᱛ ᱠᱚᱨᱮᱱ᱾ ᱚᱱᱟ ᱠᱚᱦᱚᱸ ᱟᱵᱚ ᱥᱚᱢᱟᱡ ᱠᱷᱚᱱ ᱟᱥᱛᱮ ᱟᱥᱛᱮ ᱟᱫ ᱪᱟᱵᱟᱜ ᱠᱟᱱᱟ᱾
ᱥᱮ ᱨᱚᱠᱚᱢ ᱜᱤᱫᱽᱨᱟᱹ ᱠᱚᱦᱚᱸ ᱱᱮᱛᱟᱨ ᱚᱱᱟ ᱨᱮ ᱵᱟᱝᱠᱚ ᱢᱚᱱᱮᱭᱟᱜ ᱠᱟᱱᱟ ᱡᱮ ᱱᱤᱭᱟᱹ ᱢᱮᱱᱟᱜ-ᱟ, ᱱᱤᱭᱟᱹ ᱫᱤᱱ ᱨᱮ ᱱᱤᱭᱟᱹ ᱠᱚᱨᱟᱣ ᱞᱮᱠᱷᱟᱱ ᱵᱷᱟᱜᱮᱭᱟ᱾ ᱛᱚ ᱟᱵᱚ ᱥᱚᱢᱟᱡ ᱠᱚᱜ ᱚᱝᱠᱟᱱᱟᱜ ᱠᱚ ᱟᱫ ᱪᱟᱵᱟᱜ ᱠᱟᱱᱟ ᱟᱹᱰᱤ ᱜᱮ, ᱛᱚ ᱟᱵᱤᱱ ᱡᱩᱫᱤ ᱠᱤᱪᱷᱩ ᱵᱤᱱ ᱞᱟᱹᱭ ᱠᱮᱭᱟ?
ᱦᱮᱸ ᱟᱹᱵᱤᱱ ᱡᱟᱦᱟᱸ ᱠᱩᱵᱤᱱ ᱞᱟᱹᱭ ᱠᱮᱜ-ᱟ, ᱚᱱᱟ ᱠᱚᱫᱚ ᱡᱚᱛᱷᱟᱛ ᱠᱟᱛᱷᱟ ᱠᱚ ᱵᱤᱱ ᱥᱟᱵ ᱨᱟᱠᱟᱵ ᱟᱠᱟᱫᱟ᱾ ᱡᱮᱢᱚᱱ ᱵᱟᱸᱫᱽᱨᱤ ᱮᱱᱮᱡ ᱦᱚᱸ ᱚᱱᱠᱟ ᱱᱮᱛᱟᱨ ᱫᱚ ᱮ ᱵᱟᱝ ᱧᱮᱞᱚᱜ ᱠᱟᱱᱟ, ᱯᱟᱹᱦᱤᱞ ᱞᱮᱠᱟ ᱫᱚ, ᱯᱟᱹᱦᱤᱞ ᱫᱚ ᱫᱚᱢᱮ ᱜᱮ ᱧᱮᱞᱚᱜ ᱠᱟᱱ ᱛᱟᱦᱮᱸᱜ-ᱟ, ᱛᱟᱨᱯᱚᱨᱮ ᱱᱮᱛᱟᱨ ᱫᱚ ᱚᱝᱠᱟ ᱞᱮᱠᱟ ᱫᱚ ᱵᱟᱝ ᱧᱮᱞᱚᱜ ᱠᱟᱱᱟ, ᱢᱟᱱᱮ ᱛᱚ ᱚᱲᱟᱜ ᱨᱮ ᱦᱩᱰᱤᱧ ᱜᱤᱫᱽᱨᱟᱹ ᱠᱚ ᱛᱟᱦᱮᱸᱱ ᱨᱮᱦᱚᱸ ᱠᱚ ᱚᱱᱠᱟ ᱞᱮᱠᱟ ᱫᱚ ᱵᱟᱠᱚ ᱩᱰᱩᱠᱚᱜ-ᱟ ᱩᱱᱠᱩ ᱦᱚᱸ᱾ ᱩᱸ ᱡᱮ ᱮᱱᱮᱡ ᱡᱟᱵᱚᱱ ᱥᱮ ᱵᱚᱱ ᱨᱟᱹᱥᱠᱟᱹᱭᱟ ᱵᱚᱪᱷᱚᱨ ᱫᱤᱱ ᱨᱮ ᱢᱤᱫ ᱫᱷᱟᱣ ᱢᱮᱜᱴᱟᱝ ᱠᱟᱱᱟ, ᱚᱝᱠᱟ ᱫᱚ ᱵᱟᱝ᱾ ᱟᱨ ᱡᱟᱦᱟᱸ ᱱᱚᱣᱟ ᱥᱚᱦᱨᱟᱭ ᱨᱮᱱᱟᱜ ᱠᱟᱛᱷᱟ ᱵᱤᱱ ᱞᱟᱹᱭ ᱠᱮᱭᱟ ᱰᱟᱝᱨᱤ ᱡᱟᱜᱟᱣ, ᱡᱟᱦᱟᱸ ᱚᱱᱟ ᱧᱤᱫᱟᱹ ᱵᱮᱲᱟ ᱚᱱᱟ ᱫᱚ ᱯᱟᱹᱦᱤᱞ ᱫᱚ ᱟᱹᱞᱤᱧ ᱦᱚᱸ ᱡᱚᱠᱷᱚᱱ ᱜᱤᱫᱽᱨᱟᱹ ᱧᱚᱜ ᱞᱤᱧ ᱛᱟᱦᱮᱸ ᱠᱟᱱᱟ ᱩᱱ ᱥᱩᱢᱚᱭ ᱫᱚᱞᱤᱧ ᱩᱭᱦᱟᱹᱨᱟ ᱡᱮ ᱟᱞᱮ ᱟᱹᱛᱩ ᱨᱮᱦᱚᱸ ᱚᱝᱠᱟ ᱟᱞᱮᱭᱟᱜ ᱥᱳᱨ ᱥᱩᱯᱩᱨ ᱟᱹᱛᱩ ᱠᱚᱨᱮᱱ ᱦᱚᱸᱠᱚ ᱦᱤᱡᱩᱜ ᱛᱟᱦᱮᱸᱜ-ᱟ᱾ ᱢᱟᱱᱮ ᱟᱹᱰᱤ ᱪᱮᱠᱷᱟ ᱜᱮ ᱚᱱᱟ ᱧᱤᱫᱟᱹ ᱵᱮᱲᱟ ᱡᱟᱭᱜᱟ ᱚᱱᱟ ᱠᱚᱠᱚ ᱦᱤᱡᱩᱜ-ᱟ, ᱢᱟᱱᱮ ᱵᱟᱨ ᱵᱟᱨᱭᱟ ᱯᱮᱭᱟ ᱠᱷᱚᱱᱟᱜ ᱢᱟᱱᱮ ᱯᱩᱱᱭᱟᱹ ᱢᱚᱬᱮ ᱜᱚᱴᱟᱝ ᱫᱚᱞ ᱠᱚ ᱦᱤᱡᱩᱜ ᱛᱟᱦᱮᱸᱜ-ᱟ᱾ ᱟᱨ ᱱᱮᱛᱟᱨ ᱞᱤᱧ ᱧᱮᱞᱮᱜ-ᱟ ᱡᱮ ᱢᱮᱜᱴᱟᱝ ᱫᱚᱞ ᱦᱚᱸ ᱵᱟᱠᱚ ᱦᱤᱡᱩᱜ ᱠᱟᱱᱟ ᱤᱱᱠᱟᱹ ᱞᱮᱠᱟ ᱧᱮᱞᱚᱜ ᱠᱟᱱᱟ ᱱᱤᱛᱳᱜ᱾ ᱛᱟᱦᱞᱮ ᱚᱱᱟ ᱠᱚᱫᱚ ᱱᱤᱛᱳᱜ ᱫᱚ ᱪᱟᱵᱟ ᱩᱛᱟᱹᱨ ᱞᱮᱠᱟ ᱜᱮ᱾
ᱦᱮᱸ ᱛᱟᱯᱚᱨᱮ ᱧᱮᱞᱚᱜ ᱠᱟᱱᱟ ᱞᱟᱦᱟ ᱛᱮ ᱠᱷᱩᱱᱴᱟᱹᱣ ᱠᱚ ᱠᱤᱱᱛᱩ ᱟᱹᱰᱤ ᱡᱟᱹᱥᱛᱤ ᱦᱩᱭᱩᱜ ᱛᱟᱭ ᱟᱹᱰᱤ ᱵᱷᱟᱜᱮ ᱴᱷᱤᱠ ᱦᱩᱭᱩᱜ ᱛᱮᱦᱮᱜ, ᱚᱱᱮ ᱟᱹᱰᱤ ᱩᱛᱟᱹᱨ ᱰᱟᱝᱨᱟ ᱠᱚ ᱠᱚ ᱛᱚᱞ ᱠᱚ ᱛᱟᱦᱮᱸᱜ ᱥᱮᱨᱚᱠᱚᱢ ᱟᱨ ᱦᱮᱸ ᱡᱟᱠ ᱡᱚᱢᱚᱠ ᱥᱟᱭᱤᱡ ᱦᱩᱭᱩᱜ ᱛᱟᱦᱮᱸᱜ ᱴᱟᱢᱟᱠ ᱛᱩᱢᱫᱟᱜ ᱡᱚᱛᱚ ᱠᱚ ᱪᱟᱞᱟᱜ ᱛᱟᱦᱮᱸᱫ ᱛᱚ ᱡᱟᱦᱟᱸ ᱰᱟᱝᱨᱤ ᱪᱟᱨᱦᱟᱣ ᱠᱟᱛᱮᱫ ᱳᱭ ᱪᱟᱢᱲᱟ ᱴᱟᱢᱲᱟ ᱛᱮᱜ ᱠᱩ ᱪᱟᱞᱟᱜ ᱛᱟᱦᱮᱸᱜ ᱦᱟᱨᱛᱟ ᱤᱫᱤ ᱠᱟᱛᱮ᱾
ᱱᱮᱛᱟᱨ ᱚᱱᱟ ᱠᱚᱦᱚᱸ ᱧᱮᱞᱚᱜ ᱠᱟᱱᱟ ᱦᱟᱨᱛᱟ ᱨᱟᱰᱨᱟ ᱵᱟᱫ ᱫᱤᱭᱮ ᱦᱚᱭ ᱛᱚ ᱢᱤᱫᱴᱟᱝ ᱵᱟᱨᱭᱟ ᱠᱚ ᱛᱚᱞᱮᱫ ᱠᱚᱣᱟ, ᱚᱠᱚᱭ ᱚᱱᱟ ᱵᱚᱥᱛᱟ ᱚᱲᱮᱭ ᱤᱫᱤ ᱠᱮᱫᱟᱭ᱾ ᱚᱠᱚᱭ ᱛᱤᱨᱯᱚᱞᱮ ᱤᱫᱤ ᱠᱮᱫᱟᱭ ᱢᱟᱱᱮ ᱥᱟᱹᱨ ᱴᱷᱤᱠ ᱥᱟᱹᱭᱤ ᱵᱷᱟᱹᱜᱤ ᱴᱷᱤᱠ ᱫᱚ ᱢᱟᱱᱟ ᱵᱟᱛᱟᱣ ᱦᱚᱸ ᱵᱟᱝ ᱦᱩᱭᱩᱜ ᱠᱟᱱᱟ᱾ ᱟᱨ ᱞᱟᱦᱟ ᱞᱮᱠᱟ ᱦᱚᱸ ᱵᱟᱝ ᱦᱩᱭᱩᱜ ᱠᱟᱱᱟ, ᱱᱤᱭᱟᱹ ᱠᱚᱦᱚᱸ ᱟᱴ ᱤᱫᱤᱜ ᱠᱟᱱᱟ ᱟᱥᱛᱮ ᱟᱥᱛᱮ᱾
ᱦᱳᱭ ᱦᱳᱭ ᱮᱠᱫᱚᱢ ᱚᱱᱠᱟ ᱜᱮ ᱦᱩᱭᱩᱜ ᱠᱟᱱᱟ ᱱᱮᱛᱟᱨ ᱫᱚ ᱡᱟᱹᱥᱛᱤ ᱠᱟᱭᱛᱮ ᱯᱟᱹᱦᱤᱞᱟᱜ ᱡᱟᱦᱟᱸ ᱠᱚ ᱯᱟᱹᱦᱤᱞ ᱡᱟᱦᱟᱸ ᱠᱚ ᱡᱤᱱᱤᱥ ᱮ ᱫᱚᱢᱮ ᱦᱩᱭᱩᱜ ᱛᱟᱦᱮᱸᱫ ᱚᱱᱟ ᱠᱚᱫᱚ ᱱᱮᱛᱟᱨ ᱫᱚ ᱮᱠᱫᱚᱢ ᱟᱫ- ᱪᱟᱵᱟᱜ ᱠᱟᱱᱟ, ᱟᱫᱚ ᱱᱚᱝᱠᱟ ᱡᱩᱫᱤ ᱟᱫ ᱪᱟᱵᱟᱜ-ᱟ ᱛᱟᱦᱚᱞᱮ ᱥᱟᱱᱟᱢᱟᱜ ᱜᱤ- ᱟᱵᱚᱣᱟᱜ ᱟᱹᱨᱤ-ᱪᱟᱹᱞᱤ ᱛᱟᱦᱞᱮ ᱟᱵᱚ ᱢᱟᱹᱱᱢᱤᱭᱟᱜ ᱦᱚᱸ ᱛᱚ ᱢᱤᱫ ᱫᱤᱱ ᱦᱤᱞᱳᱜ ᱫᱚ ᱩᱯᱨᱩᱢ ᱜᱮ ᱵᱟᱝ ᱛᱟᱦᱮᱸᱱ ᱛᱟᱵᱚᱱᱟ᱾
ᱵᱟᱝ ᱵᱟᱝ ᱛᱟᱦᱮᱱᱟ ᱛᱚ,
ᱦᱳᱭ,
ᱠᱟᱨᱚᱱ ᱟᱹᱰᱤ ᱡᱟᱭᱜᱟ ᱨᱮ ᱧᱮᱞ ᱠᱟᱱᱟ ᱦᱚᱭ ᱛᱚ ᱵᱟᱥ ᱛᱮᱵᱤᱧ ᱪᱟᱞᱟᱜ-ᱟ ᱵᱟᱠᱷᱟᱱ ᱴᱨᱮᱱ ᱛᱮ᱾ ᱦᱚᱭ ᱛᱚ ᱟᱵᱚ ᱥᱟᱱᱛᱟᱲ ᱠᱟᱱ ᱜᱮᱭᱟᱭ ᱟᱢ ᱵᱩᱡᱮ ᱠᱟᱱ ᱩᱱᱤ ᱥᱟᱱᱛᱟᱲ ᱠᱟᱱ ᱜᱮᱭᱟᱭ ᱩᱱᱤ ᱦᱚᱭ ᱵᱩᱡᱽ ᱮᱫᱟ᱾ ᱩᱱ ᱫᱚ ᱥᱟᱱᱛᱟᱲ ᱛᱮ ᱵᱟᱝ ᱨᱚᱲ ᱠᱟᱛᱮᱫ ᱛᱚᱠᱷᱚᱱ ᱚᱱᱮ ᱫᱤᱠᱩ ᱛᱮ ᱨᱚᱲᱟᱜ ᱢᱮᱭᱟ, ᱦᱤᱱᱫᱤ ᱛᱮ ᱨᱚᱲᱟᱜ ᱢᱮᱭᱟ᱾ ᱟᱹᱞᱤᱧ ᱞᱤᱧ ᱢᱚᱱᱮᱭᱟ ᱟᱢ ᱥᱟᱱᱛᱟᱲ ᱠᱟᱱᱟᱢ ᱱᱤᱡᱮᱨ ᱢᱤᱫᱴᱟᱝ ᱵᱷᱟᱥᱟ ᱢᱮᱱᱟᱜ ᱛᱟᱢᱟ᱾ ᱛᱚ ᱚᱱᱟ ᱛᱮᱜᱮ ᱨᱚᱲ ᱞᱮᱠᱷᱟᱱ ᱠᱤ ᱟᱢᱟᱜ ᱢᱟᱱ ᱥᱚᱢᱢᱟᱱ ᱪᱟᱵᱟᱜ ᱛᱟᱢᱟ?
ᱦᱮᱸ ᱛᱚ ᱟᱫᱚ ᱡᱚᱠᱷᱚᱱᱮᱧ ᱧᱮᱞᱮ- ᱠᱟᱱᱟ ᱡᱮ ᱩᱱᱤ ᱢᱟ ᱮᱸᱜ ᱟᱢ ᱞᱮᱠᱟᱱᱤᱡ ᱜᱮ ᱢᱤᱫ ᱦᱚᱲ ᱠᱟᱱᱟᱭ ᱛᱟᱞᱦᱮ ᱟᱫᱚ ᱩᱸ ᱤᱧ ᱫᱩᱧ ᱢᱚᱱᱮᱭᱟ ᱡᱮ ᱚᱱᱟ ᱫᱚ ᱢᱤᱫᱴᱟᱝ ᱵᱷᱟᱜᱮ ᱵᱟᱹᱲᱤᱡ ᱟᱢ ᱨᱚᱯᱚᱲ ᱠᱟᱛᱮᱜ ᱩᱱᱤ ᱥᱟᱞᱟᱜ ᱟᱨ ᱦᱚᱸᱢ ᱯᱚᱨᱤᱪᱚᱭ ᱫᱟᱲᱮᱭᱟᱜ-ᱟ ᱦᱮᱸ ᱥᱮ ᱵᱟᱝ, ᱵᱷᱟᱜᱮ ᱵᱟᱹᱲᱤᱡ ᱮᱢ ᱠᱩᱞᱤ ᱫᱟᱲᱮᱭᱟᱭᱟ᱾
ᱛᱚ ᱚᱱᱠᱟ ᱵᱟᱸᱫᱷ ᱠᱚᱫᱚ ᱧᱮᱞᱚᱜ ᱠᱟᱱᱟ ᱩ- ᱩᱢ ᱨᱮᱦᱚᱸ ᱟᱢ ᱦᱚᱭ ᱛᱚᱢ ᱨᱚᱲ ᱟᱫᱮᱭᱟ ᱠᱤᱱᱛᱩ ᱟᱢ ᱫᱮᱠᱳ ᱛᱮ ᱩᱛᱚᱨᱮ ᱮᱢᱟᱜ ᱢᱮᱭᱟ᱾
ᱦᱮᱸ ᱱᱚᱝᱠᱟ ᱦᱚᱸ ᱦᱩᱭᱩᱜ ᱠᱟᱱ ᱜᱮᱭᱟ᱾
ᱛᱚ ᱱᱚ-ᱚᱭ ᱡᱮᱢᱚᱱ ᱱᱤᱡᱮᱨᱟᱜ ᱥᱚᱢᱟᱡᱽ ᱱᱤᱝᱠᱟᱹ ᱦᱤᱲᱤᱧ ᱞᱮᱠᱷᱟᱱ ᱛᱚ ᱟᱥᱛᱮ ᱟᱥᱛᱮ ᱟᱵᱚ ᱥᱚᱢᱟᱡᱽ ᱨᱮ ᱪᱮᱫ ᱦᱚᱸ ᱵᱟᱝ ᱛᱟᱦᱮᱱᱟ᱾
ᱦᱳᱭ, ᱢᱤᱫ ᱫᱤᱱ ᱦᱤᱞᱳᱜ ᱫᱚ ᱟᱵᱚ ᱢᱟᱹᱱᱢᱤ ᱠᱟᱱᱟ ᱵᱚᱱ ᱢᱮᱱᱛᱮ ᱥᱮ ᱟᱵᱚ ᱪᱤᱞᱤ ᱠᱟᱱᱟ ᱵᱚᱱ ᱢᱮᱱᱛᱮ ᱚᱱᱟ ᱜᱮ ᱢᱟᱱᱮ ᱩᱯᱨᱩᱢ ᱜᱮ ᱵᱟᱝ ᱛᱟᱦᱮᱱ ᱛᱟᱵᱚᱱᱟ ᱡᱮ ᱟᱵᱚ ᱪᱮᱫ ᱠᱚ ᱛᱟᱵᱚᱱ ᱟᱵᱚᱣᱟᱜ ᱥᱟᱯᱟᱵ ᱥᱮ ᱪᱮᱫ ᱠᱚ ᱮᱸ ᱟᱵᱚ ᱪᱤᱞᱤ ᱠᱟᱱᱟ ᱵᱚᱱ ᱚᱠᱟ ᱠᱷᱚᱱ ᱵᱚᱱ ᱮ ᱪᱮᱫ ᱞᱮᱠᱟ ᱠᱟᱛᱮ ᱟᱵᱚ ᱢᱟᱹᱱᱢᱤ ᱵᱚᱱ ᱵᱩᱥᱟᱹᱲ ᱠᱟᱱᱟ, ᱪᱮᱫ ᱨᱮᱱᱟᱜ ᱦᱚᱸ ᱢᱤᱫᱴᱟᱝ ᱤᱭᱟᱹ ᱜᱮ ᱵᱟᱝ ᱛᱟᱦᱮᱸᱱ ᱛᱟᱵᱚᱱᱟ ᱛᱟᱭᱚᱢ ᱫᱟᱨᱟᱢ ᱛᱮᱫᱚ᱾
ᱦᱮᱸ ᱠᱤᱱᱛᱩ ᱮᱴᱟᱜ ᱡᱟᱦᱟᱸ ᱡᱟᱹᱛᱤ ᱢᱮᱱᱟᱜ ᱠᱚᱣᱟ ᱩᱱᱠᱩ ᱠᱤᱱᱛᱩ ᱱᱤᱡᱮᱨᱟᱜ ᱡᱟᱦᱟᱸ ᱢᱮᱱᱟᱜ ᱛᱟᱠᱚᱣᱟ᱾ ᱚᱱᱟ ᱡᱷᱚᱛᱚ ᱜᱮ ᱠᱤᱱᱛᱩ ᱠᱚ ᱥᱟᱵ ᱫᱚᱦᱚ ᱠᱟᱜ-ᱟ᱾
ᱦᱮᱸ
ᱛᱚ ᱟᱹᱞᱤᱧ ᱢᱟ ᱟᱹᱞᱤᱧ ᱫᱚᱞᱤᱧ ᱢᱚᱱᱮᱭᱟ ᱱᱤᱭᱟᱹ ᱠᱚ ᱥᱟᱵ ᱫᱚᱦᱚ ᱞᱟᱹᱠᱛᱤ ᱠᱟᱱᱟ᱾ ᱪᱮᱫᱟᱜ ᱥᱮ ᱱᱤᱭᱟᱹ ᱠᱚ ᱟᱫ ᱞᱮᱠᱷᱟᱱ ᱛᱚ ᱢᱮᱫᱴᱟᱝ ᱥᱚᱢᱚᱭ ᱯᱩᱨᱟᱹ ᱜᱮ ᱥᱚᱢᱟᱡᱽ ᱠᱷᱚᱱᱤᱧ ᱟᱫ ᱪᱟᱵᱟᱜ-ᱟ᱾ ᱛᱮ ᱮᱢᱱᱤ ᱛᱮᱜᱮ ᱧᱮᱞᱚᱜ ᱠᱟᱱᱟ ᱡᱮ ᱟᱵᱚ ᱪᱮᱛᱟᱱ ᱱᱟᱱᱟ ᱨᱚᱠᱚᱢ ᱟᱹᱰᱤ ᱨᱚᱠᱚᱢ ᱠᱟᱛᱷᱟ ᱠᱚ ᱨᱚᱲ ᱜᱮᱭᱟ᱾ ᱛᱚ ᱛᱟᱨᱯᱚᱨᱮ ᱡᱩᱫᱤ ᱱᱤᱡᱮᱨᱟᱜ ᱚᱲᱟᱜ ᱞᱟᱹᱜᱤᱫ ᱱᱤᱡᱮᱨᱟᱜ ᱫᱩᱣᱟᱹᱨ ᱞᱟᱹᱜᱤᱫ ᱟᱢ ᱱᱤᱡᱮ ᱜᱮ ᱵᱟᱢ ᱧᱮᱞᱟ᱾ ᱛᱚ ᱫᱷᱤᱨᱮ ᱫᱷᱤᱨᱮ ᱛᱮ ᱢᱟᱱᱮ ᱟᱵᱚᱣᱟᱜ ᱱᱤᱭᱟᱹ ᱥᱚᱢᱟᱡᱽ ᱨᱮᱜᱮ ᱵᱟᱝ ᱛᱟᱦᱮᱱᱟ ᱱᱤᱭᱟᱹ ᱡᱟ ᱧᱩᱛᱩᱢ᱾
ᱦᱮᱸ ᱚᱱᱟ ᱫᱚ ᱟᱹᱰᱤ ᱡᱚᱛᱷᱟᱛ ᱠᱟᱛᱷᱟ ᱜᱮᱵᱤᱱ ᱢᱮᱱ ᱠᱟᱜ-ᱟ᱾ ᱟᱫᱚ ᱱᱚᱝᱠᱟ ᱞᱮᱠᱟ ᱡᱩᱫᱤ ᱥᱟᱱᱟᱢ ᱦᱚᱲ ᱵᱚᱱ ᱩᱭᱦᱟᱹᱨ ᱠᱮᱭᱟ ᱛᱟᱞᱦᱮ ᱮᱸ ᱛᱟᱦᱮᱸ ᱠᱚᱜ ᱛᱟᱵᱚᱱᱟ ᱥᱟᱱᱟᱢ ᱠᱤᱪᱷᱩ ᱜᱮ ᱟᱵᱚᱣᱟᱜ᱾ ᱮᱜ ᱟᱹᱭᱫᱟᱹᱨ ᱠᱚ ᱦᱚᱸ ᱛᱟ-ᱯᱚᱨᱮ ᱟᱵᱚ ᱞᱮᱠᱟ ᱛᱮᱵᱚᱱ ᱦᱟᱛᱟᱣ ᱫᱟᱲᱮ ᱠᱮᱭᱟ ᱱᱤᱛᱚᱜ ᱡᱟᱦᱟᱸ ᱞᱮᱠᱟ ᱧᱮᱞᱚᱜ ᱠᱟᱱᱟ᱾
ᱦᱮᱸ
ᱱᱤᱭᱟᱹ ᱵᱮᱯᱟᱨ ᱟᱨ ᱠᱤᱪᱷᱩ ᱡᱩᱫᱤ ᱵᱮᱱ ᱞᱟᱹᱭ ᱠᱮᱭᱟ, ᱢᱟᱱᱮ ᱪᱮᱫ ᱠᱚᱨᱟᱣ ᱞᱮᱠᱷᱟᱱ ᱟᱵᱚᱣᱟᱜ ᱱᱤᱭᱟᱹ ᱠᱚ ᱛᱟᱦᱮᱱᱟ ᱥᱚᱢᱟᱡᱽ ᱨᱮ?
ᱦᱮᱸ ᱟᱵᱤᱱ ᱡᱟᱦᱟᱸ ᱞᱮᱠᱟ ᱵᱤᱱ ᱞᱟᱹᱭ ᱠᱮᱜᱼᱟ ᱟᱫᱚ ᱟᱵᱤᱱ ᱡᱟᱦᱟᱸ ᱠᱚ ᱵᱤᱱ ᱞᱟᱹᱭ ᱠᱮ-ᱟ ᱟᱹᱞᱤᱧ ᱦᱚᱸ ᱚᱱᱟ ᱜᱮ ᱞᱤᱧ ᱞᱟᱹᱭᱟ, ᱡᱮ ᱮ ᱚᱱᱟ ᱠᱚ ᱮ ᱡᱟᱦᱟᱸ ᱠᱚ ᱯᱟᱹᱦᱤᱞ ᱠᱷᱚᱱᱟᱜ ᱦᱮᱡ ᱤᱫᱤᱭ ᱠᱟᱱᱟ, ᱡᱟᱦᱟᱸ ᱠᱚ ᱮ ᱱᱤᱭᱚᱢ ᱠᱟᱱᱩᱱ ᱥᱮ ᱟᱹᱨᱤ ᱪᱟᱹᱞᱤ ᱠᱚ ᱯᱟᱹᱦᱤᱞ ᱦᱟᱯᱲᱟᱢ ᱠᱚᱠᱚ ᱠᱚᱨᱟᱣ ᱟᱠᱟᱫ ᱛᱟᱦᱮᱸᱫᱼᱟ ᱟᱫᱚ ᱚᱱᱟ ᱠᱚᱜᱮ ᱡᱩᱫᱤ ᱟᱵᱚ ᱦᱚᱸ ᱮ ᱱᱤᱛᱚᱜ ᱵᱚᱱ